ᱡᱚᱦᱟᱨ ᱜᱮ ᱜᱚᱝᱠᱮ ᱾
ᱦᱩᱸ ᱡᱚᱦᱟᱨ ᱡᱚᱦᱟᱨ ᱾
ᱚ ᱪᱮᱫ ᱠᱚ ᱪᱮᱠᱟ ᱵᱟᱲᱟ ᱦᱩᱭᱩᱜ ᱠᱟᱱᱟ?
ᱪᱤᱠᱟᱹᱣ ᱵᱟᱲᱟ ᱫᱚ ᱱᱚᱜᱼᱚᱭ ᱫᱟᱠᱟ ᱠᱚ ᱡᱚᱢ ᱵᱟᱲᱟ ᱠᱟᱛᱮ ᱱᱚᱜ-ᱚᱭ ᱠᱩᱞᱦᱤ ᱥᱮᱫ ᱚᱰᱳᱠ ᱦᱩᱭ ᱠᱟᱱᱟ ᱾
ᱠᱷᱚᱵᱚᱨ ᱠᱚᱫᱚ ᱪᱮᱫᱮ ᱞᱮᱠᱟ?
ᱦᱮᱸ ᱠᱷᱚᱵᱚᱨ ᱠᱚᱫᱚ ᱱᱟᱯᱟᱭ ᱵᱟᱲᱟ ᱜᱮ ᱱᱤᱛᱳᱜ ᱫᱚ, ᱦᱩᱸ ᱾ ᱚᱱᱠᱟᱱᱟᱜ ᱵᱤᱥᱮᱥ ᱚᱥᱩᱵᱤᱫᱷᱟ ᱠᱚᱫᱚ ᱵᱟᱹᱱᱩᱜᱼᱟ ᱫᱟᱜ ᱫᱟᱭ, ᱡᱟᱹᱯᱩᱫ ᱫᱟᱭ ᱦᱮᱸ ᱾ ᱦᱳᱲᱳ ᱨᱚᱦᱚᱭ ᱠᱚ ᱪᱟᱞᱟᱜ ᱠᱟᱱᱟ ᱠᱚᱱᱴᱤᱱᱤᱭᱩ ᱵᱷᱟᱵ ᱛᱮ ᱾
ᱚᱱᱛᱮ ᱟᱯᱮ ᱥᱮᱱ ᱪᱮᱫ ᱞᱮᱠᱟ?
ᱛᱮᱦᱚ ᱚᱱᱠᱟ ᱜᱮ ᱡᱟᱹᱯᱩᱫ ᱮᱫᱟᱭ, ᱫᱟᱜ ᱮᱫᱟᱭ ᱟ ᱪᱟᱥ ᱵᱟᱲᱟ ᱦᱩᱭᱩᱜ ᱠᱟᱱᱟ ᱾
ᱟᱪᱪᱷᱟ ᱟᱪᱪᱷᱟ ᱾
ᱪᱟᱥ ᱫᱤᱱ ᱠᱟᱱ ᱜᱮᱭᱟ ᱚᱱᱟ ᱫᱚ ᱾
ᱟᱪᱪᱷᱟ ᱟᱪᱪᱷᱟ ᱾ ᱦᱩᱸ ᱦᱩᱸ ᱦᱩᱸ ᱦᱩᱸ ᱾
ᱛᱟᱦᱞᱮ ᱫᱚ ᱪᱟᱥ ᱫᱚ ᱦᱩᱭᱩᱜ ᱠᱟᱱᱟ ᱥᱮ ᱵᱟᱝ ᱟᱯᱮ ᱥᱮᱫ ᱫᱚ?
ᱦᱮᱸ ᱪᱟᱥ ᱠᱚ ᱦᱩᱭᱩᱜ ᱠᱟᱱᱟ ᱠᱚᱱᱴᱤᱱᱤᱭᱩ ᱟᱨ ᱪᱮ ᱨᱚᱦᱚᱭ ᱪᱟᱞᱟᱜ ᱠᱟᱱᱟ ᱾
ᱚᱻ, ᱚᱱᱛᱮ ᱫᱚ ᱥᱟᱱᱟᱢ ᱠᱚᱜᱮ ᱨᱚᱦᱚᱭ ᱛᱟᱦᱮᱱᱟ ᱚᱱᱟ ᱪᱟᱥ ᱛᱟᱦᱮᱱᱟ ᱯᱮ? ᱥᱮ ᱠᱚᱴᱤ ᱦᱚᱲ ᱜᱮ ᱠᱷᱟᱹᱞᱤ ᱪᱟᱥ ᱛᱟᱦᱮᱱᱟ ᱯᱮ?
ᱵᱟ ᱵᱟ ᱡᱚᱛᱚ ᱦᱚᱲ ᱜᱮ ᱡᱚᱛᱚ ᱦᱚᱲ ᱟᱜ ᱜᱮ ᱠᱚᱢ ᱵᱮᱥᱤ ᱠᱷᱮᱛ ᱠᱚ ᱢᱮᱱᱟᱜ ᱛᱟᱠᱚᱣᱟ ᱦᱮᱸ ᱾
ᱩᱸ ᱻ ᱾
ᱛᱚ ᱚᱱᱟ ᱛᱮ ᱠᱚ ᱡᱚᱛᱚ ᱦᱚᱲ ᱜᱮ ᱠᱚᱢ ᱵᱮᱥᱤ ᱠᱚ ᱪᱟᱥ ᱮᱫ ᱜᱮᱭᱟ ᱟᱨ ᱪᱮᱫ ᱡᱟᱦᱟᱸ ᱠᱚ ᱡᱟᱦᱟ ᱠᱚᱨᱮ ᱫᱟᱜ ᱠᱚᱭ ᱧᱟᱢ ᱮᱫᱟ ᱚᱱᱟ ᱠᱚᱫᱚ ᱡᱚᱛᱚ ᱜᱮ ᱠᱚ ᱪᱟᱥ ᱮᱫᱼᱟ ᱡᱟᱦᱟ ᱠᱚ ᱦᱚᱭᱛᱚ ᱵᱟᱭ ᱧᱟᱢ ᱮᱫ ᱟᱭ ᱚᱱᱟ ᱠᱚᱫᱚ ᱯᱚᱨᱮ ᱯᱚᱨᱮ ᱡᱩᱫᱤ ᱫᱟᱜ ᱦᱳᱭᱳᱜᱼᱟ ᱛᱟᱦᱞᱮ ᱠᱷᱟᱱ ᱫᱚ ᱪᱟᱥ ᱚᱜᱼᱟ, ᱡᱩᱫᱤ ᱫᱟᱜ ᱵᱟᱝ ᱦᱳᱭᱳᱜᱼᱟ ᱛᱟᱦᱞᱮ ᱠᱷᱟᱱ ᱫᱚ ᱵᱟᱝ
ᱛᱟᱞ ᱫᱚ ᱨᱚᱦᱚᱭ ᱪᱟᱵᱟ ᱠᱮᱫᱟ ᱯᱮ ᱚᱲᱟᱜ ᱨᱮᱱᱟᱜ?
ᱵᱟᱝ ᱵᱟᱝ ᱱᱤᱛᱚᱜ ᱦᱚᱸ ᱟᱹᱣᱨᱤ ᱨᱚᱦᱚᱭ ᱦᱳᱭᱳᱜᱼᱟ ᱱᱮᱜ-ᱮ ᱛᱚ ᱟᱨ ᱪᱮᱫ ᱯᱮ ᱯᱩᱱ ᱫᱤᱱ ᱞᱮ ᱨᱚᱦᱚᱭ ᱮᱫᱟ ᱾
ᱚᱻ ᱚᱱᱛᱮ ᱦᱚᱸ ᱚᱫᱷᱮᱠ ᱞᱮᱠᱟ ᱫᱚ ᱯᱩᱨᱟᱹᱣ ᱠᱟᱱᱟ ᱾
ᱟᱪᱪᱷᱟ ᱾ ᱟᱪᱪᱷᱟ ᱛᱟᱦᱞᱮ ᱚᱱᱟ, ᱚᱱᱟ ᱚᱱᱟ ᱥᱟᱞᱟᱜ ᱥᱟᱞᱟᱜ ᱛᱮ ᱟᱨ ᱪᱮᱫ ᱢᱤᱫᱴᱤᱡ ᱟᱨ ᱪᱮᱫ ᱠᱩᱠᱞᱤᱧ ᱫᱚᱦᱚᱭ ᱫᱟ ᱾
ᱦᱮᱸ ᱾
ᱛᱟᱦᱞᱮ ᱟᱵᱚ ᱥᱚᱢᱟᱡᱽ ᱢᱟᱱᱮ ᱢᱟᱱᱮ ᱟᱨ ᱪᱮᱫ ᱟᱵᱚ ᱥᱚᱢᱟᱡᱽ ᱫᱚ ᱱᱮᱛᱳᱜ ᱦᱚᱸ ᱟᱨ ᱡᱮ ᱟᱹᱰᱤ ᱜᱟᱱ ᱮᱞᱟᱠᱟ ᱨᱮ ᱦᱚᱭᱛᱳ ᱚᱝᱠᱟ ᱱᱟᱜ ᱥᱤᱠᱽᱠᱷᱟ ᱨᱮᱱᱟᱜ ᱦᱟᱨ ᱦᱚᱭ ᱛᱚ ᱴᱷᱤᱠ ᱴᱷᱟᱠ ᱦᱚᱭ ᱛᱚ ᱵᱟᱝ ᱦᱩᱭ ᱠᱟᱱᱟ ᱥᱮ ᱵᱟᱝ ᱦᱳᱭᱳᱜ ᱠᱟᱱᱟ ᱦᱮᱸ ᱾ ᱟᱹᱰᱤ ᱜᱟᱱ ᱡᱟᱭᱜᱟ ᱨᱮᱫᱚ ᱦᱳᱭ ᱦᱚᱸ ᱦᱳᱭᱳᱜ ᱠᱟᱱ ᱜᱮᱭᱟ ᱠᱤᱪᱷᱩ ᱾ ᱵᱮᱵᱚᱥᱛᱷᱟ ᱦᱮ ᱦᱩᱭᱩᱜ ᱠᱟᱱᱟ ᱛᱚᱵᱮ ᱡᱟᱦᱟ ᱡᱟᱭᱜᱟ ᱠᱚᱨᱮ ᱱᱤᱛ ᱫᱷᱟᱹᱵᱤᱡ ᱛᱮ ᱦᱳᱭ ᱛᱚ ᱚᱱᱠᱟ ᱥᱤᱠᱽᱠᱷᱟ ᱵᱮᱵᱚᱥᱛᱷᱟ ᱵᱟᱝ ᱦᱩᱭ ᱟᱠᱟᱱᱟ ᱵᱤᱥᱮᱥ ᱠᱚ ᱨᱮ ᱚᱞᱪᱤᱠᱤ ᱱᱤᱭᱮ ᱦᱮᱸ ᱾ ᱥᱤᱠᱽᱠᱷᱟ ᱵᱮᱵᱚᱥᱛᱷᱟ ᱦᱳᱭ ᱛᱚ ᱵᱟᱝ ᱪᱟᱹᱞᱩᱣ ᱠᱟᱱᱟ ᱥᱮ ᱚᱱᱠᱟ ᱪᱮᱫ ᱤᱧ ᱞᱟᱹᱭᱟ! ᱥᱟᱱᱛᱟᱲ ᱦᱚᱲ ᱫᱚ ᱦᱳᱭᱛᱚ ᱵᱚᱱ ᱵᱟᱲᱟᱭ ᱜᱮᱭᱟ ᱡᱚᱛᱚ ᱡᱚᱛᱚ ᱦᱚᱲ ᱜᱮ ᱵᱚᱱ ᱵᱟᱲᱟᱭ ᱜᱮᱭᱟ ᱥᱟᱱᱛᱟᱲ ᱫᱚ ᱥᱟᱱᱛᱟᱲ ᱨᱚᱲ ᱫᱚ ᱡᱚᱛᱚ ᱦᱚᱲ ᱵᱚᱱ ᱵᱟᱲᱟᱭ ᱜᱮᱭᱟ, ᱢᱮᱱ ᱠᱷᱟᱱ ᱚᱞᱪᱤᱠᱤ ᱨᱮᱱᱟᱜ ᱯᱨᱚᱵᱷᱟᱵᱽ ᱱᱤᱛᱚᱜ ᱦᱚᱸ ᱟᱨ ᱪᱮᱫ ᱟᱵᱚ ᱦᱚᱭ ᱛᱚ ᱚᱝᱠᱟ ᱦᱳᱭ ᱛᱚ ᱜᱷᱚᱨᱮ ᱜᱷᱚᱨᱮ ᱚᱲᱟᱜ ᱚᱲᱟᱜ ᱥᱮ ᱯᱨᱚᱛᱮᱠ ᱴᱤ ᱤᱥᱠᱩᱞ ᱡᱟᱦᱟ ᱯᱨᱟᱭᱢᱟᱨᱤ ᱤᱥᱠᱩᱞ ᱠᱚᱨᱮ ᱠᱤᱝᱵᱟ ᱦᱟᱭ ᱤᱥᱠᱩᱞ ᱠᱚᱨᱮ ᱦᱮᱸ ᱾ ᱚᱱᱠᱟ ᱵᱷᱟᱵ ᱛᱮ ᱠᱤᱱᱛᱩ ᱚᱱᱟ ᱮᱸ ᱚᱞᱪᱤᱠᱤ ᱡᱤᱱᱤᱥ ᱴᱟᱜ ᱛᱮᱫ ᱦᱮᱸ ᱾ ᱠᱷᱩᱵ ᱮᱠᱴᱟ ᱟᱨᱠᱤ ᱵᱟᱝ ᱯᱨᱚᱪᱚᱞᱤᱛᱚ ᱟᱠᱟᱱᱟ ᱾ ᱛᱚ ᱱᱚᱜᱼᱚ ᱱᱚᱣᱟ ᱯᱨᱚᱪᱚᱞᱤᱛᱚ ᱞᱟᱹᱜᱤᱫ ᱢᱟᱱᱮ ᱥᱮ ᱮᱸ ᱡᱚᱛᱚ ᱦᱚᱲ ᱴᱷᱮᱱ ᱟᱨ ᱪᱮᱫ ᱥᱮᱴᱮᱨᱚᱜ ᱞᱟᱹᱜᱤᱫ ᱢᱟᱱᱮ ᱟᱵᱚ ᱪᱮᱫ ᱠᱚ ᱟᱨ ᱪᱮᱫ ᱠᱚ ᱱᱚᱣᱟ ᱫᱚᱨᱠᱟᱨ ᱛᱟᱵᱚᱱ?
ᱦᱳᱭ ᱚᱱᱟ ᱫᱚ ᱵᱮᱥ ᱜᱮᱢ ᱞᱟᱹᱭ ᱠᱮᱜᱼᱟ ᱚᱱᱮ ᱡᱮ ᱟᱵᱩᱣᱟᱜ ᱡᱟᱦᱟ ᱚᱞ ᱪᱤᱠᱤ ᱠᱟᱱ ᱛᱟᱵᱚ ᱱᱟ ᱡᱮ ᱚᱱᱟ ᱫᱚ ᱟᱭᱢᱟ ᱡᱟᱭᱜᱟ ᱨᱮᱜᱮ
ᱵᱟᱠᱩ ᱵᱟᱲᱟᱭᱟ ᱥᱮ ᱮᱠᱷᱚᱱ ᱯᱚᱨᱡᱚᱱᱛᱚ ᱦᱚᱸ ᱵᱟᱠᱩ ᱯᱟᱲᱦᱟᱜ ᱠᱟᱱᱟ ᱚᱱᱟ ᱱᱤᱭᱮ ᱾ ᱟᱫᱚ ᱟᱨ ᱠᱚ ᱡᱟᱭᱜᱟ ᱨᱤᱧ ᱧᱮᱞ ᱠᱟᱫᱟ ᱡᱮᱦᱮᱛᱩ ᱚᱱᱠᱟᱻ ᱢᱟᱥ ᱴᱟᱨ ᱢᱮᱱᱟᱜ ᱠᱚᱣᱟ ᱯᱟᱲᱦᱟᱣ ᱠᱚᱛᱷᱮᱱ ᱠᱚ ᱜᱤᱫᱽᱨᱟᱹ ᱠᱚ, ᱚᱱᱟ ᱱᱤᱭᱮ ᱪᱮᱫ ᱠᱚ ᱛᱟᱦᱮᱱᱟ ᱠᱚ ᱯᱟᱲᱦᱟᱜ, ᱛᱚᱻ
ᱚᱱᱟᱜᱮ ᱥᱟᱱᱟᱢ ᱠᱚ ᱴᱷᱮᱡ ᱞᱟᱹᱭ ᱩᱪᱤᱛ ᱡᱮ ᱚᱱᱟ ᱫᱚ ᱟᱵᱚᱣᱟᱜ ᱢᱤᱫᱴᱮᱱ ᱜᱮᱭᱟ ᱾ ᱵᱷᱟᱥᱟ ᱢᱟᱱᱮ ᱯᱟᱲᱦᱟᱜ ᱚᱱᱟ ᱫᱚ ᱪᱮᱫ ᱩᱪᱤᱛ ᱟᱵᱚ ᱥᱟᱱᱛᱟᱞ ᱠᱚ ᱫᱚ?
ᱦᱮᱸ ᱦᱮᱸ ᱾
ᱡᱮᱦᱮᱛᱩ ᱚᱱᱟ ᱟᱵᱚ ᱜᱤᱫᱽᱨᱟᱹ ᱠᱚᱦᱚᱸ ᱯᱟᱲᱦᱟᱣ ᱫᱟᱲᱮ ᱟᱠᱚᱣᱟ ᱵᱚᱱ ᱚᱱᱟ ᱱᱤᱭᱮ ᱡᱮ ᱚᱱᱮ ᱟᱵᱚᱣᱟᱜ ᱢᱮᱱᱟᱜ ᱛᱟᱵᱚᱱᱟ ᱢᱤᱫᱴᱮᱱ ᱯᱟᱲᱦᱟᱜ ᱾ ᱚᱱᱟ
ᱦᱮᱸ ᱾
ᱟᱫᱚ ᱱᱮᱛᱟᱨ ᱫᱚ ᱟᱜ ᱪᱟᱵᱟᱜ ᱠᱟᱱᱟ ᱚᱱᱟ ᱟᱵᱚᱣᱟᱜ ᱱᱚᱣᱟ ᱯᱟᱲᱦᱟᱣ ᱦᱚᱸ, ᱡᱮᱦᱮᱛᱩ ᱥᱟᱱᱟᱢ ᱦᱚᱲ ᱜᱮ ᱤᱝᱞᱤᱥ ᱛᱮ ᱯᱟᱲᱦᱟᱜ ᱠᱟᱱᱟ ᱠᱚ ᱵᱟᱝᱞᱟ ᱛᱮ ᱦᱤᱱᱫᱤ ᱛᱮ ᱾ ᱚᱱᱟ ᱠᱚᱫᱚ ᱦᱤᱲᱤᱧ ᱠᱟᱜ ᱠᱟᱱᱟ ᱠᱚ ᱥᱮ ᱵᱟᱹᱜᱤᱭᱟᱜ ᱠᱟᱱᱟ ᱠᱚ ᱾
ᱛᱚᱵᱩ ᱟᱨ ᱪᱮᱫ ᱚᱱᱟ ᱥᱟᱞᱟᱜ ᱛᱮ ᱟᱨ ᱠᱟᱴᱤᱡ ᱤᱧ ᱞᱟᱹᱭ ᱜᱚᱴᱟ ᱡᱟᱦᱟᱸ ᱫᱚ ᱟᱨ ᱪᱮᱫ? ᱱᱤᱛ ᱱᱤᱛ ᱫᱷᱟᱹᱵᱤᱡ ᱛᱮ ᱟᱨᱠᱤ ᱡᱚᱛᱚ ᱤᱥᱠᱩᱞ ᱠᱚᱨᱮ ᱛᱮ ᱜᱷᱚᱨᱮ ᱜᱷᱚᱨᱮ ᱫᱷᱟᱹᱵᱤᱡ ᱛᱮ ᱚᱞ ᱪᱤᱠᱤ ᱢᱮᱱᱟᱜ ᱯᱨᱚᱵᱷᱟᱵ ᱟᱨ ᱪᱮᱫ